ᱦᱮᱞᱳ᱾
ᱦᱮ ᱟᱞᱤᱧᱟ ᱨᱚᱲ ᱟᱡᱚᱢ
ᱦᱮᱸ ᱟᱸᱡᱚᱢ ᱫᱟᱞᱤᱧ᱾
ᱦᱮᱸ ᱟᱪᱪᱷᱟ ᱦᱮᱸ ᱛᱟᱦᱚᱞᱮ ᱡᱚᱦᱟᱨ ᱜᱮ ᱾
ᱦᱮᱸ ᱡᱚᱦᱟᱨ ᱜᱮ᱾
ᱟᱪᱪᱷᱟ ᱵᱮᱥ ᱛᱟᱦᱚᱞᱮ ᱱᱤᱭᱟᱹ ᱜᱷᱟᱹᱲᱤᱡ ᱫᱚ ᱱᱟᱯᱟᱭ ᱜᱮ? ᱱᱤᱭᱟᱹ ᱜᱷᱟᱹᱲᱤᱡ ᱫᱚ ᱱᱟᱯᱟᱭ ᱵᱟᱲᱟᱭ ᱜᱮᱭᱟᱵᱤᱱ ᱛᱚ?
ᱦᱮᱸ ᱱᱟᱯᱟᱭ ᱜᱮ ᱱᱤᱛᱚᱜ ᱫᱚ᱾
ᱟᱪᱪᱷᱟ ᱵᱮᱥᱟᱞᱤ ᱟᱨ ᱫᱟᱜ ᱡᱟᱹᱲᱤ ᱠᱚ ᱪᱮᱫ ᱞᱮᱠᱟ?
ᱵᱟᱝᱜᱮ ᱫᱟᱜ ᱡᱟᱹᱲᱤ ᱫᱚ ᱛᱮᱦᱮᱧ ᱫᱚ ᱵᱟᱝ ᱦᱚᱞᱟ ᱱᱟᱥᱮ-ᱱᱟᱥᱮ ᱡᱚᱨᱚᱭᱮᱫ ᱛᱟᱦᱮᱱᱟᱭ᱾ ᱛᱮᱦᱮᱧ ᱫᱚ ᱚᱱᱠᱟ ᱞᱮᱠᱟ ᱫᱚ ᱵᱟᱝ ᱛᱮᱦᱮᱧ ᱫᱚ ᱠᱟᱹᱴᱤᱡ ᱥᱤᱛᱩᱝ ᱧᱚᱜ ᱠᱟᱜ ᱜᱮᱭᱟ ᱟᱫᱚ ᱩᱫᱽᱜᱟᱹᱨ ᱵᱟᱲᱟ ᱟᱠᱟᱱᱟ᱾
ᱟᱪᱪᱷᱟ ᱵᱮᱥ ᱟᱹᱰᱤ ᱢᱚᱪ ᱟᱪᱷᱟ ᱛᱟᱦᱚᱞᱮ ᱟᱫᱚ ᱡᱟᱹᱥᱛᱤ ᱫᱚ ᱵᱤᱞᱚᱢ ᱠᱟᱛᱮ ᱟᱫᱚ ᱴᱚᱯᱤᱠ ᱥᱮᱫ ᱜᱮᱞᱮ ᱞᱟᱦᱟᱜᱼᱟ, ᱦᱮᱸ ᱥᱮ᱾ ᱟᱫᱚ ᱢᱟᱥᱮ ᱞᱟᱹᱭ ᱵᱤᱱ ᱛᱟᱦᱚᱞᱮ ᱚᱠᱟᱴᱟᱜ ᱴᱩᱯᱤᱠ ᱞᱮ ᱜᱟᱞᱢᱟᱨᱟᱣ ᱦᱩᱭᱩᱜᱼᱟ᱾
ᱟᱞᱤᱧ ᱫᱚ ᱚᱠᱟᱴᱟᱜ ᱞᱤᱧ ᱞᱟᱹᱭᱟ᱾
ᱟᱹᱵᱤᱱᱟᱜ ᱤᱭᱟᱹ ᱞᱮᱠᱟᱛᱮ ᱞᱟᱹᱭᱵᱤᱱ ᱥᱮ
ᱚᱱᱠᱟ ᱞᱮᱠᱟ ᱫᱚ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱟᱵᱮᱱ ᱜᱮ
ᱟᱪᱷᱟ ᱴᱷᱤᱠ ᱜᱮᱭᱟ ᱵᱮᱥ ᱛᱟᱦᱚᱞᱮ ᱤᱭᱟᱹ ᱤᱭᱟᱹ ᱟᱹᱞᱤᱧ ᱜᱮᱞᱤᱧ ᱞᱟᱹᱭ ᱤᱫᱤᱭᱫᱟ ᱦᱮᱸᱥᱮ ᱟᱪᱷᱟ ᱟᱞᱮ ᱚᱱᱟ ᱠᱚᱨᱮ ᱫᱚ ᱨᱚᱦᱚᱭ ᱠᱟᱹᱢᱤ ᱠᱚᱫᱚ ᱛᱤᱱᱟᱹᱜ ᱡᱷᱟᱹᱞ ᱢᱮᱱᱟᱜᱼᱟ?
ᱨᱚᱦᱚᱭ ᱠᱚᱫᱚ ᱟᱹᱣᱨᱤᱭᱟᱜ ᱜᱮᱭᱟ ᱱᱚᱛᱮ ᱫᱚ᱾
ᱟᱹᱣᱨᱤᱜᱼᱟ ᱟᱯᱮ ᱫᱟᱜ ᱟᱣᱨᱤ ᱞᱟᱜᱼᱟ ᱥᱮ ᱪᱮᱫ ᱞᱮᱠᱟ?
ᱟᱹᱣᱨᱤ ᱦᱮᱸ ᱫᱟᱜ ᱜᱮ ᱵᱟᱝ
ᱟᱫᱚ ᱩᱱᱟᱹᱜ ᱮ ᱫᱟᱜ ᱮᱫ ᱠᱟᱱ ᱢᱟ?
ᱱᱚᱛᱮ ᱫᱚ ᱚᱱᱠᱟ ᱨᱚᱦᱚᱭ ᱜᱟᱱᱚᱜ ᱞᱮᱠᱟ ᱫᱚ ᱵᱟᱭ ᱫᱟᱜ ᱟᱠᱟᱫ ᱜᱮᱭᱟ᱾ ᱟᱨ ᱦᱳᱭ ᱟᱨ ᱢᱤᱫ ᱵᱟᱨ ᱫᱚᱠᱚ ᱨᱚᱦᱚᱭᱮᱫ ᱜᱮᱭᱟ ᱡᱟᱦᱟᱸᱭ ᱠᱚᱫᱚ
ᱢᱟᱱᱮ ᱵᱟᱹᱭᱦᱟᱹᱲ ᱦᱟᱥᱟ ᱠᱚᱦᱚᱸ᱾
ᱦᱮᱸ ᱵᱟᱹᱭᱦᱟᱹᱲ ᱦᱟᱥᱟ ᱠᱚ᱾ ᱟᱨ ᱡᱟᱦᱟᱸᱭ ᱠᱚ ᱵᱟᱸᱫᱷ ᱥᱩᱨ ᱠᱚᱨᱮ ᱢᱮᱱᱟᱜ ᱛᱟᱠᱚᱣᱟ ᱩᱱᱠᱩ ᱠᱚ ᱢᱟᱱᱮ ᱵᱟᱸᱫᱷ ᱫᱟᱜ ᱛᱮ
ᱵᱟᱸᱫᱷ ᱫᱟᱜ ᱛᱮᱠᱚ ᱟᱨᱮᱡ ᱠᱟᱛᱮᱫ ᱠᱚ ᱨᱚᱦᱚᱭᱮᱫᱼᱟ ᱵᱟᱝ?
ᱦᱮᱸ
ᱟᱪᱷᱟ ᱛᱟᱦᱚᱞᱮ ᱟᱯᱮ ᱥᱮᱫ ᱫᱚ ᱢᱤᱫ ᱫᱷᱟᱣ ᱜᱮ ᱪᱟᱥ ᱦᱩᱭᱩᱜ ᱟ ᱥᱮ ᱵᱟᱨ ᱫᱷᱟᱣ?
ᱱᱚᱛᱮ ᱵᱟᱨ ᱫᱷᱟᱣ ᱜᱮ ᱠᱟᱛᱷᱟ ᱫᱚ ᱠᱟᱱᱟ ᱟᱫᱚ ᱚᱱᱠᱟ ᱫᱟᱜ ᱚᱵᱷᱟᱵᱽ ᱛᱮ ᱱᱮᱛᱟᱨ ᱫᱚ ᱢᱤᱫ ᱫᱷᱟᱣ ᱜᱮ ᱪᱟᱥ ᱦᱩᱭᱩᱜ ᱠᱟᱱᱟ ᱦᱚᱸ
ᱟᱞᱮ ᱥᱮᱫ ᱢᱟ ᱫᱟᱜᱴᱟᱜ ᱫᱚ ᱩᱱᱟᱹᱜ ᱫᱚ ᱵᱟᱞᱮ ᱤᱭᱟᱹᱜᱼᱟ ᱟᱫᱚ ᱦᱮᱸᱜ ᱮ ᱢᱟᱱᱮ ᱜᱩᱯᱤ ᱡᱟᱭᱜᱟ ᱠᱚᱫᱚ ᱠᱟᱹᱴᱤᱡ ᱤᱭᱟᱹ ᱥᱮ ᱢᱟᱱᱮ ᱪᱟᱥ ᱫᱚ ᱵᱟᱨᱫᱷᱟᱣ ᱜᱮ ᱦᱩᱭᱩᱜ ᱟ ᱵᱟᱨᱫᱷᱟᱣᱛᱮ ᱱᱤᱭᱟᱹ ᱫᱷᱟᱣ ᱫᱚ ᱢᱟᱱᱮ ᱜᱚᱴᱟ ᱜᱮ ᱪᱟᱥ ᱫᱚ ᱦᱳᱭᱳᱜᱼᱟ ᱟᱨ ᱤ ᱟᱨ ᱢᱤᱫ ᱫᱷᱟᱣ ᱫᱚ ᱡᱚᱠᱷᱚᱱ ᱟᱞᱩ ᱠᱚ ᱡᱚᱠᱷᱚᱱ ᱤᱭᱟᱹ ᱩᱼᱼ ᱚᱠᱚᱭᱛᱚ ᱫᱟᱜ ᱡᱟᱭᱜᱟ ᱠᱚᱨᱮᱜᱮ ᱟᱞᱩ ᱠᱚ ᱛᱩᱲᱤ ᱠᱚ ᱜᱩᱦᱩᱢ ᱠᱚ ᱱᱚᱶᱟ ᱠᱚ ᱪᱟᱥ ᱦᱩᱭᱩᱜᱼᱟ ᱟᱨ ᱥᱚᱵᱽᱡᱤ ᱯᱟᱛᱤ ᱠᱚ
ᱟᱪᱷᱟ ᱛᱟᱦᱚᱞᱮ ᱯᱮ ᱞᱟᱹᱭᱮᱫᱼᱟ ᱡᱮ ᱮᱠᱷᱚᱱᱳ ᱨᱚᱦᱚᱭ ᱠᱟᱹᱢᱤ ᱠᱚᱫᱚ ᱛᱟᱦᱚᱞᱮ ᱦᱩᱲᱩ ᱨᱚᱦᱚᱭ ᱠᱟᱹᱢᱤ ᱠᱚᱫᱚᱢ ᱠᱟᱱ ᱜᱮᱭᱟ ᱥᱮ ᱵᱟᱝ
ᱦᱳ ᱦᱳᱭ ᱠᱟᱱ ᱜᱮ
ᱦᱳᱭ ᱟᱫᱚ ᱠᱩᱲᱤ ᱦᱚᱯᱚᱱ ᱫᱚ ᱦᱩᱲᱩ ᱨᱚᱦᱚᱭ ᱠᱟᱹᱡᱤ ᱫᱚ ᱜᱟᱱᱚᱜ ᱫᱚᱨᱠᱟᱨ ᱠᱟᱱ ᱜᱮᱭᱟ ᱥᱮ
ᱜᱟᱱᱚᱜ ᱫᱚᱨᱠᱟᱨ ᱠᱟᱱ ᱜᱮᱭᱟ ᱦᱮᱸ
ᱚᱱᱟ ᱫᱚ ᱡᱚᱛᱚ ᱦᱚᱲ ᱜᱮᱵᱚᱱ ᱵᱟᱜᱟᱭᱟ ᱟᱭᱩ ᱦᱚᱲ ᱫᱚ ᱢᱟᱱᱮ ᱢᱟᱴᱷ ᱠᱷᱮᱛ ᱨᱮᱫᱚ ᱢᱟᱴᱷ ᱨᱮᱱᱟᱜ ᱠᱟᱹᱢᱤ ᱫᱚᱠᱚ ᱜᱟᱱ ᱜᱮᱭᱟ ᱠᱚ ᱥᱮ
ᱦᱮᱸ ᱦᱮᱸ
ᱤᱱᱟᱹ ᱦᱚᱸ ᱵᱷᱟᱜᱤ ᱠᱟᱛᱷᱟ ᱜᱮ ᱛᱟᱦᱚᱞᱮ ᱮᱸ ᱦᱟᱹᱠᱩ ᱠᱟᱴᱠᱚᱢ ᱠᱚ ᱱᱤᱭᱟᱹ ᱢᱟᱴ ᱠᱷᱮᱛ ᱠᱚᱨᱮ ᱫᱚ ᱧᱟᱢᱚᱜ ᱠᱟᱱᱟ ᱠᱚ ᱥᱮ ᱵᱟᱝ?
ᱟᱺ ᱱᱮᱛᱟᱨ ᱫᱚ ᱟᱨ ᱚᱱᱠᱟ ᱫᱚ ᱵᱟᱠᱚ ᱧᱟᱢᱚᱜ ᱜᱮᱭᱟ
ᱟ ᱟᱪᱷᱟ ᱛᱟᱦᱚᱞᱮ ᱡᱚᱢ ᱠᱚᱜᱮᱭᱟ ᱜᱮᱵᱤᱱ ᱥᱮ ᱦᱟᱹᱠᱩ ᱠᱟᱴᱠᱚᱢ ᱠᱚ?
ᱦᱮᱸ ᱡᱚᱢ ᱵᱟᱠᱷᱟᱱ ᱫᱚ ᱡᱚᱢ ᱜᱮ᱾
ᱡᱚᱢ ᱜᱮ ᱵᱟᱸ ᱠᱟᱴᱠᱚᱢ ᱟᱹ ᱫᱚ ᱠᱟᱴᱠᱚᱢ ᱡᱚᱢ ᱫᱚ ᱪᱮᱫ ᱞᱮᱠᱟ ᱩᱛᱩ ᱠᱟᱛᱮᱫ ᱵᱮᱥᱼᱼ ᱜᱮ ᱵᱩᱡᱷᱟᱹᱜᱼᱟ ᱥᱮ ᱨᱤᱫ ᱠᱟᱛᱮ ᱡᱟᱦᱟᱸ ᱠᱚ ᱞᱟᱹᱭᱟ ᱚᱱᱟ
ᱦᱮᱸ ᱨᱤᱫ ᱠᱟᱛᱮᱜ ᱫᱚ ᱟᱨᱦᱚᱸ ᱵᱷᱟᱜᱤ ᱵᱩᱡᱷᱟᱹᱜᱼᱟ ᱚᱱᱠᱟ ᱥᱩᱱᱩᱢ ᱨᱮᱼᱼ
ᱡᱚᱢ ᱵᱟᱲᱟ ᱫᱚ ᱦᱩᱭ ᱟᱠᱟᱱ ᱜᱮᱭᱟ ᱵᱟᱝ ᱥᱮ ᱛᱟᱦᱞᱮ ᱟᱯᱮ ᱥᱮᱫ ᱫᱚ ᱵᱤᱼᱼ ᱠᱚᱫᱚ ᱢᱮᱱᱟᱜ ᱟᱠᱟᱫ ᱥᱮ?
ᱵᱤᱨ ᱨᱮ ᱦᱮᱸ ᱢᱮᱱᱟᱜᱼᱟ ᱱᱚᱝᱠᱟ ᱩᱥᱩᱞ ᱵᱩᱨᱩ ᱫᱚ ᱵᱟᱝ ᱠᱟᱱᱟ ᱟᱨᱠᱤ ᱥᱚᱢᱚᱼᱼ ᱥᱚᱢᱟᱱ ᱜᱮᱭᱟ
ᱟᱪᱪᱷᱟ ᱵᱤᱨ ᱠᱚᱫᱚ ᱢᱮᱱᱟᱜ ᱦᱟᱠᱟᱫ ᱜᱮᱭᱟ ᱵᱟᱝ?
ᱦᱮᱸ ᱦᱮᱸ ᱢᱮᱱᱟᱜ ᱜᱮᱭᱟ᱾
ᱟᱨ ᱛᱟᱦᱚᱞᱮ ᱵᱤᱨ ᱠᱚᱨᱮ ᱱᱤᱛᱚᱜ ᱩᱫ ᱯᱩᱴᱠᱟᱹ ᱠᱚᱠᱚ ᱧᱟᱢᱚᱜ ᱠᱟᱱᱟ ᱚᱱᱟ ᱠᱚᱫᱚ ᱯᱮ ᱦᱟᱞᱟᱝ ᱟᱹᱜᱩᱭᱼᱼ
ᱦᱮᱸ ᱦᱟᱞᱟᱝ ᱜᱮ ᱟᱫᱚ ᱚᱱᱠᱟᱱ ᱠᱚᱫᱚ ᱟᱹᱣᱨᱤᱭᱟ ᱠᱚᱣᱟ ᱱᱤᱛᱚᱜ ᱫᱚ ᱱᱚᱜ ᱱᱚᱝᱠᱟ ᱫᱟᱜ ᱵᱟᱝ ᱥᱮ ᱟᱫᱚ ᱥᱟᱠᱟᱢ ᱠᱚ ᱴᱷᱤᱠ ᱚᱱᱠᱟ ᱨᱚᱦᱚᱲ ᱜᱮᱭᱟ ᱵᱟᱝ ᱥᱮᱭᱟ ᱵᱟᱲᱟ ᱟᱠᱟᱱᱟ᱾ ᱫᱚ ᱚᱱᱟᱛᱮ ᱟᱹᱣᱨᱤ ᱠᱚ ᱦᱩᱭᱩᱜᱼᱟ ᱦᱟᱸᱜ
ᱟᱪᱷᱟ ᱦᱚᱜᱼᱚᱭ ᱡᱮᱠᱚ ᱞᱟᱹᱭᱟᱠᱚ ᱩᱫ ᱯᱩᱴᱠᱟᱹ ᱫᱚ ᱡᱟᱦᱟᱸᱭ ᱦᱚᱲ ᱠᱷᱩᱵ ᱮᱠᱴᱟ ᱢᱟᱱᱮ ᱪᱮᱫᱠᱟ ᱠᱚ ᱞᱟᱹᱭᱟ ᱟᱹᱰᱤ ᱟᱹᱰᱤ ᱡᱟᱭᱜᱟ ᱠᱚᱨᱮ ᱜᱮ ᱦᱩᱭᱩᱜ ᱜᱮᱭᱟ ᱡᱚᱛᱚ ᱦᱚᱲ ᱫᱟᱨᱟᱭ ᱛᱮᱫᱚ ᱚᱱᱟ ᱠᱚ ᱵᱟᱝ ᱠᱚ ᱧᱟᱢ ᱜᱮᱭᱟ ᱥᱮ ᱱᱚᱣᱟ ᱠᱟᱛᱷᱟ ᱠᱤ ᱥᱟᱹᱨᱤ ᱠᱟᱱᱟ?
ᱪᱮᱫ ᱞᱮᱠᱟ?
ᱢᱟᱱᱮ ᱟᱹᱰᱟᱹᱱᱤ ᱡᱟᱭᱜᱟ ᱫᱚ ᱩᱫ ᱯᱩᱴᱠᱟᱹ ᱠᱚᱫᱚ ᱡᱟᱦᱟᱸ ᱠᱚ ᱞᱟᱹᱭᱟ ᱟᱹᱰᱟᱹᱱᱤ ᱡᱟᱭᱜᱟ ᱟᱹᱰᱟᱹᱱᱤ ᱫᱚ ᱢᱟᱱᱮ ᱡᱟᱦᱟᱸ ᱠᱚᱨᱮ ᱡᱟᱥᱼᱼ ᱧᱟᱢᱚᱜ ᱜᱮᱭᱟ ᱟᱨ ᱮᱢᱱᱤ ᱦᱚᱲ ᱫᱚ ᱢᱟᱱᱮ ᱵᱟᱝ ᱠᱚ ᱤᱭᱟᱹ ᱧᱟᱢ ᱫᱟᱲᱮᱭᱟᱜᱼᱟ ᱥᱮ᱾ ᱚᱱᱟ ᱠᱟᱛᱮ ᱜᱮ ᱥᱟᱹᱨᱤ ᱠᱟᱱᱟ
ᱱᱚᱝᱠᱟ ᱟᱞᱮ ᱦᱚᱸ ᱚᱱᱠᱟ ᱥᱮᱱ ᱵᱟᱲᱟ ᱚᱠᱟᱱ ᱜᱮᱭᱟᱞᱤᱧ ᱟᱫᱚ ᱱᱚᱝᱠᱟ ᱵᱤᱰᱟᱹᱣ ᱵᱟᱲᱟ ᱦᱩᱭ ᱟᱠᱟᱱᱟ ᱟᱨᱠᱤ ᱡᱟᱦᱟᱸᱭ ᱧᱟᱢᱟᱭ ᱩᱱᱤ ᱫᱚ ᱧᱟᱢ ᱜᱮᱭᱟᱭ ᱵᱮᱥᱤ ᱜᱮ ᱦᱳᱭ ᱟᱨ ᱡᱟᱦᱟᱸ ᱵᱟᱭ ᱧᱟᱢ ᱮᱫᱟ ᱩᱱᱤ ᱫᱚ ᱛᱟᱦᱮᱱ ᱨᱮᱦᱚᱸ ᱩᱱᱟᱹᱜ ᱴᱷᱤᱠ ᱫᱚ
ᱵᱟᱭ ᱯᱟᱲᱟᱣᱮᱫᱟᱭ ᱱᱚᱣᱟ ᱠᱟᱛᱷᱟ ᱫᱚ ᱛᱟᱦᱚᱞᱮ ᱥᱟᱹᱨᱤ ᱠᱟᱱ ᱜᱮᱭᱟ
ᱥᱟᱹᱨᱤ ᱜᱮ
ᱟᱪᱷᱟ ᱛᱟᱦᱚᱞᱮ ᱯᱩᱴᱠᱟᱹ ᱯᱩᱴᱠᱟᱹ ᱨᱮᱱᱟᱜ ᱫᱚ ᱞᱮᱴᱚ ᱠᱚ ᱥᱚᱲᱮ ᱠᱚ ᱡᱚᱢ ᱵᱟᱲᱟ ᱟᱠᱟ ᱥᱮ ᱵᱟᱝ
ᱦᱚᱸ ᱡᱚᱢ ᱵᱟᱲᱟ ᱟᱠᱟᱫ ᱜᱮᱭᱟᱞᱤᱧ
ᱟᱫᱚ ᱪᱮᱫ ᱞᱮᱠᱟ ᱵᱩᱡᱷᱟᱹᱜ ᱯᱷᱩᱴᱠᱟᱹ ᱥᱚᱲᱮ ᱠᱤᱢᱵᱟ ᱤᱭᱟᱹ ᱞᱮᱴᱚ ᱠᱟᱛᱮᱫ
ᱵᱮᱥ ᱜᱮ ᱵᱩᱡᱷᱟᱹᱜᱼᱟ ᱵᱮᱥ ᱢᱮᱱᱛᱮ ᱫᱚ ᱵᱚᱪᱷᱚᱨ ᱫᱤᱱ ᱨᱮᱭᱟᱜ ᱛᱚ
ᱛᱚ ᱟᱹᱛᱩ ᱫᱤᱥᱚᱢ ᱵᱤᱨ ᱵᱩᱨᱩ ᱨᱮᱵᱚᱱ ᱛᱟᱦᱮᱱᱟ ᱛᱚ ᱯᱩᱴᱠᱟᱹ ᱫᱚ ᱢᱟᱱᱮ ᱥᱤᱡᱤᱱ ᱨᱮᱱᱟᱜ ᱡᱟᱦᱟᱱᱟᱜ ᱜᱮ ᱥᱤᱡᱤᱱ ᱨᱮ ᱧᱟᱢ ᱟᱵᱚᱱ ᱚᱱᱟ ᱫᱚᱵᱚᱱ ᱡᱚᱢ ᱜᱮᱭᱟ ᱦᱮᱸ ᱥᱮ ᱚᱱᱟ ᱥᱟᱶ ᱛᱮ ᱫᱚ ᱵᱷᱟᱜᱮ ᱴᱷᱤᱠ ᱜᱮ ᱤᱭᱟᱹ ᱫᱚ ᱵᱮᱱᱟᱣ ᱟᱠᱟᱱᱟ
ᱦᱩᱸ
ᱦᱳᱭ ᱟᱨ ᱛᱟᱦᱚᱞᱮ ᱟᱨ ᱵᱤᱨ ᱨᱮ ᱪᱮᱫ ᱠᱚ ᱟᱲᱟᱜ ᱥᱟᱠᱟᱢ ᱠᱚ ᱚᱱᱠᱟ ᱧᱟᱢᱚᱜᱼᱟ ᱩᱭᱦᱟᱹᱨ ᱞᱮᱠᱟᱛᱮ
ᱵᱤᱨ ᱨᱮᱫᱚ ᱵᱤᱨ ᱨᱮᱫᱚ ᱚᱱᱠᱟ ᱫᱚ ᱵᱟᱝ ᱧᱟᱢᱚᱜ ᱜᱮᱭᱟ ᱱᱚᱝᱠᱟ ᱵᱟᱲᱜᱮ ᱠᱚ ᱞᱮᱠᱟ ᱠᱷᱮᱛ ᱨᱮ ᱡᱟᱦᱟᱸ ᱞᱮᱠᱟ ᱧᱟᱢᱚᱜᱼᱟ ᱚᱱᱠᱟ ᱫᱚ ᱵᱟᱝ ᱧᱟᱢᱚᱜ ᱜᱮᱭᱟ ᱯᱟᱞᱦᱟ ᱥᱟᱠᱟᱢ ᱜᱮ ᱧᱟᱢᱚᱜᱼᱟ
ᱦᱳᱭ ᱟᱫᱚ ᱛᱟᱣ ᱚᱱᱠᱟ ᱡᱟᱦᱟᱸ ᱵᱤᱨ ᱨᱮᱱᱟᱜ ᱡᱟᱦᱟᱸ ᱠᱮᱫᱳ ᱟᱲᱟᱜ ᱠᱚ ᱤᱭᱟᱹ ᱟᱲᱟᱜ ᱠᱚ ᱚᱱᱟ ᱠᱚ ᱵᱟᱝ ᱟᱯᱮ ᱥᱮᱫ ᱫᱚ ᱵᱟᱝ ᱧᱟᱢᱚᱜ ᱜᱮᱭᱟ ᱵᱤᱨ ᱨᱮᱱᱟᱜ ᱡᱟᱦᱟᱸ ᱟᱲᱟᱜ ᱠᱚᱠᱚ ᱞᱟᱹᱭᱟ
ᱦᱮᱸ ᱠᱤᱫᱳ ᱚᱲᱟᱜ ᱠᱚ ᱧᱟᱢᱚᱜᱼᱟ ᱟᱫᱚ ᱚᱱᱟ ᱫᱚ ᱚᱱᱠᱟ ᱵᱤᱨ ᱛᱟᱞᱟ ᱨᱮᱫᱚ ᱵᱟᱝ ᱧᱟᱢᱚᱜᱼᱟ ᱵᱤᱨ ᱫᱷᱟᱨᱮ ᱛᱮ ᱦᱚᱨ ᱫᱷᱟᱨᱮ ᱠᱚᱨᱮ ᱧᱟᱢᱚᱜᱼᱟ
ᱟᱪᱪᱷᱟ ᱚᱱᱟ ᱠᱚᱫᱚ ᱡᱚᱢ ᱵᱟᱲᱟ ᱦᱩᱭ ᱠᱟᱱᱟ ᱵᱟᱝ
ᱦᱮᱸ ᱡᱚᱢ ᱵᱟᱲᱟ ᱦᱩᱭ ᱟᱠᱟᱱ ᱜᱮᱭᱟ
ᱪ ᱛᱟᱦᱚᱞᱮ ᱚᱱᱛᱮ ᱫᱚ ᱱᱤᱛᱳᱜ ᱫᱚ ᱪᱟᱥ ᱠᱟᱹᱢᱤ ᱠᱚᱫᱚ ᱩᱱᱟᱹᱜ ᱴᱟ ᱫᱚ ᱟᱹᱣᱨᱤᱜᱼᱟ ᱵᱟᱝ ᱥᱮ
ᱟᱹᱣᱨᱤ ᱟᱹᱣᱨᱤ
ᱟᱪᱪᱷᱟ ᱟᱨ ᱛᱟᱦᱞᱮ ᱱᱤᱛᱚᱜ ᱡᱟᱦᱟᱸ ᱟᱲᱟᱜ ᱥᱟᱠᱟᱢ ᱠᱚ ᱟᱫᱚ ᱵᱟᱹᱲᱦᱟᱹᱲ ᱠᱚᱨᱮ ᱡᱟᱦᱟᱸ ᱠᱚ ᱧᱟᱢᱚᱜᱼᱟ ᱪᱮᱫ ᱠᱚ ᱢᱮᱱᱟ ᱚᱱᱮ ᱪᱟᱛᱚᱢ ᱟᱲᱟᱜ ᱚᱱᱟ ᱠᱚᱫᱚ ᱛᱤᱱᱟᱹᱜ ᱜᱟᱱ ᱯᱮ ᱠᱩᱥᱤᱭᱟᱜ ᱜᱮᱭᱟ
ᱠᱩᱥᱤ ᱢᱮᱱᱛᱮᱫᱚ ᱟᱲᱟᱜ ᱫᱚ ᱡᱚᱛᱚ ᱞᱮᱠᱟᱱᱟᱜ ᱜᱮ ᱥᱤᱵᱤᱞ ᱜᱮᱭᱟ ᱡᱚᱛᱚ ᱞᱮᱠᱟ ᱜᱮ ᱡᱚᱢ ᱵᱟᱲᱟ ᱦᱳᱭ ᱟᱠᱟᱱᱟ
ᱟᱪᱪᱷᱟ ᱱᱚᱜ ᱳᱭ ᱟᱫᱚ ᱱᱮᱛᱟᱨ ᱢᱟ ᱢᱟᱱᱮ ᱛᱤᱨᱞᱟᱹ ᱦᱚᱯᱚᱱ ᱠᱚᱫᱚ ᱢᱟᱱᱮ ᱪᱮᱫ ᱤᱧ ᱞᱟᱹᱭᱟ ᱟᱲᱟᱜ ᱥᱟᱞ ᱦᱚᱸ ᱠᱟᱹᱴᱤᱡ ᱠᱚ ᱵᱮᱡᱟᱨᱚᱜ ᱜᱮᱭᱟ ᱥᱮ ᱦᱮᱱᱛᱮᱫ ᱚᱠᱚᱭ ᱥᱟᱞᱟᱭᱫᱟᱭ ᱤᱭᱟᱹᱭ ᱦᱮᱱᱛᱮᱱ ᱚᱱᱟ ᱠᱚᱫᱚ ᱩᱱᱟᱹᱜ ᱫᱚ ᱵᱟᱝ ᱠᱚ ᱠᱩᱥᱤᱜ ᱜᱮᱭᱟ ᱟᱫᱚ ᱟᱹᱵᱤᱱ ᱫᱚ ᱪᱮᱫ ᱞᱮᱠᱟ ᱵᱮᱡᱟᱨ ᱟᱹᱲᱤᱥ ᱜᱮᱭᱟᱵᱤᱱ ᱥᱮ ᱪᱮᱫ?
ᱵᱟᱝᱜᱮ ᱵᱟᱝᱜᱮ ᱟᱹᱲᱤᱥ ᱠᱚᱫᱚ ᱵᱟᱝᱜᱮ ᱟᱨ ᱚᱱᱠᱟ ᱞᱮᱠ ᱚᱱᱠᱟ ᱵᱷᱟᱵᱽᱛᱮ ᱦᱟᱛᱟᱣ ᱞᱮᱠᱷᱟᱱ ᱜᱮ ᱦᱩᱭᱩᱜᱼᱟ ᱩᱱᱟᱹᱜ ᱴᱟ ᱢᱮᱱ ᱵᱟᱝ ᱞᱟᱜᱟᱜᱼᱟ ᱟᱹᱜᱩ ᱥᱚᱢᱚᱭ ᱜᱮ ᱡᱩᱫᱤ ᱵᱮᱥ ᱴᱷᱤᱠ ᱠᱟᱛᱮ ᱵᱚᱱ ᱟᱹᱜᱩᱭᱟ ᱟᱫᱚ ᱚᱱᱠᱟ ᱫᱚ ᱟᱫᱚ ᱵᱟᱝ ᱵᱟᱪᱷᱟᱣ ᱞᱟᱜᱟᱜᱼᱟ
ᱚᱱᱟᱜᱮ ᱟᱨᱠᱤ ᱵᱟᱠᱷᱟᱱ ᱫᱚ ᱟᱹᱰᱤ ᱦᱚᱲ ᱧᱮᱞ ᱟᱠᱟᱱᱟ ᱱᱚᱝᱠᱟ ᱵᱮᱡᱟᱨᱚᱜ ᱟᱠᱚ ᱤᱧᱫᱚ ᱵᱟᱹᱧ ᱥᱟᱞᱟ ᱫᱟᱲᱮᱭᱟᱜᱼᱟ ᱦᱮᱱᱛᱮᱱ ᱟᱫᱚ ᱚᱱᱟ ᱠᱷᱟᱹᱛᱤᱨ ᱛᱮ ᱱᱮᱛᱟᱨ ᱫᱚ ᱟᱲᱟᱜ ᱥᱟᱠᱟᱢ ᱡᱟᱹᱥᱛᱤ ᱵᱟᱝ ᱤᱭᱟᱹ ᱠᱟᱛᱮᱫ ᱟᱫᱚ ᱟᱰᱮ ᱡᱤᱞ ᱦᱟᱹᱠᱩ ᱚᱱᱟ ᱛᱮᱜᱮ ᱵᱮᱥᱤ ᱠᱟᱱᱟ ᱚᱱᱟ ᱫᱚ ᱠᱚᱢ ᱤᱭᱟᱹᱛᱮ ᱦᱩᱭᱩᱜᱼᱟ ᱛᱚ ᱯᱚᱨᱤᱥᱨᱚᱢ ᱛᱮ ᱮᱥᱮ
ᱦᱩᱭᱩᱜ ᱨᱮᱦᱚᱸ ᱱᱤᱠᱟᱹᱱ ᱦᱚᱲ ᱫᱚ ᱚᱱᱟ ᱠᱚᱫᱚ ᱡᱟᱦᱟᱸ ᱛᱤᱥ ᱠᱚᱨᱮ ᱜᱮ ᱴᱷᱤᱠ ᱵᱩᱡᱷᱟᱹᱜᱼᱟ
ᱦᱮᱸ
ᱟᱨ ᱱᱚᱶᱟ ᱠᱚ ᱫᱚ ᱠᱟᱱᱟ ᱫᱤᱱᱟᱹᱢ ᱫᱤᱱ ᱵᱷᱟᱜᱤ ᱜᱮ ᱱᱚᱣᱟ ᱠᱚᱜᱮ ᱵᱮᱥᱤ ᱫᱚ ᱠᱩᱥᱤᱭᱟᱜᱼᱟ
ᱛᱟᱦᱞᱮ ᱦᱚᱸᱜᱼᱚᱭ ᱛᱚ ᱟᱢᱵᱚᱛᱤ ᱠᱚ ᱯᱟᱨᱚᱢᱮᱱᱟ ᱛᱟᱦᱞᱮ ᱛᱤᱱᱟᱹᱜ ᱜᱟᱱ ᱠᱟᱱᱴᱷᱟᱲ ᱠᱚᱯᱮ ᱟᱹᱜᱩ ᱞᱮᱫᱼᱟ ᱥᱮ ᱪᱮᱫ? ᱯᱤᱴᱷᱟᱹ ᱞᱟᱟᱹᱴᱷᱮ ᱠᱟᱛᱮᱫ ᱤᱭᱟᱹ ᱯᱤᱴᱷᱟᱹ ᱞᱤᱴᱷᱟᱹ ᱠᱮᱜ-ᱟ ᱯᱮ
ᱯᱤᱴᱷᱟᱹ ᱫᱚ ᱦᱩᱭᱮᱱ ᱜᱮᱭᱟ ᱱᱤᱭᱚᱢ ᱞᱮᱠᱟ ᱚᱱᱠᱟ ᱫᱚ ᱵᱟᱹᱱᱩᱜᱼᱟ ᱱᱚᱛᱮ ᱟᱞᱮ ᱥᱮᱫ ᱦᱚᱸ ᱠᱟᱱᱴᱷᱟᱲ
ᱩᱱᱫᱤᱱ ᱛᱟᱦᱮᱸ ᱠᱟᱱᱟ ᱱᱮᱛᱟᱨ ᱫᱚ ᱫᱟᱨᱮ ᱠᱚᱦᱚᱸ ᱚᱱᱠᱟ ᱞᱮᱠᱟ ᱫᱚ ᱵᱟᱹᱱᱩᱜᱼᱟ ᱠᱤᱨᱤᱧ ᱵᱟᱲᱟ ᱠᱟᱛᱮᱫ ᱦᱚᱲ ᱠᱚᱠᱚ ᱢᱟᱱᱟᱣ ᱵᱟᱲᱟᱭᱟ ᱟᱨᱠᱤ
ᱟᱪᱪᱷᱟ ᱢᱟᱱᱮ ᱚᱝᱠᱟ ᱚᱲᱟᱜ ᱨᱮᱱᱟᱜ ᱫᱟᱨᱮ ᱠᱚᱫᱚ ᱵᱟᱹᱱᱩᱜ ᱟᱠᱟᱜ
ᱵᱟᱹᱱᱩᱜ ᱟᱠᱟᱫᱟ ᱦᱮᱸ
ᱦᱳᱭ ᱡᱟᱜᱮ ᱟᱨ ᱱᱤᱭᱚᱢ ᱨᱮᱱᱟᱜ ᱠᱟᱱᱟ ᱠᱟᱱᱴᱷᱟᱲ ᱠᱚ ᱵᱤᱞᱤ ᱠᱚ ᱩᱞ ᱵᱤᱞᱤ ᱠᱚ ᱠᱚ ᱡᱚᱢ ᱦᱩᱭᱩᱜᱼᱟ ᱠᱤᱨᱤᱧ ᱠᱟ ᱠᱟᱛᱮᱫ ᱜᱮ ᱵᱟᱝ
ᱦᱳᱭ
ᱟᱨ ᱛᱟᱞᱦᱮ ᱟᱯᱮ ᱥᱮᱫ ᱫᱚ ᱟᱥᱟᱲᱤᱭᱟᱹ ᱠᱚ ᱵᱚᱸᱜᱟᱜ ᱜᱮᱭᱟ ᱥᱮ ᱵᱟᱝ
ᱟᱥᱟᱲᱤᱭᱟᱹ ᱵᱚᱸᱜᱟ ᱦᱮᱸ ᱵᱚᱸᱜᱟᱟᱜ ᱟᱠᱚ ᱚᱱᱟ ᱟᱫᱚ ᱟᱹᱞᱤᱧ ᱫᱚ ᱥᱩᱫᱩ ᱞᱤᱧ ᱟᱸᱡᱚᱢ ᱟᱠᱟ ᱠᱟᱫᱟ ᱟᱫᱚ ᱵᱟᱹᱞᱤᱧ ᱧᱮᱞ ᱵᱟᱲᱟ ᱟᱠᱟᱫ ᱠᱚᱣᱟ ᱮᱠᱷᱟᱱ
ᱚ ᱟᱥᱟᱲᱤᱭᱟᱹ ᱫᱚ ᱟᱵᱚ ᱟᱥ ᱢᱟᱱᱮ ᱟᱵᱚᱣᱟᱜ ᱥᱟᱱᱛᱟᱲᱟᱜ ᱫᱚ ᱜᱮᱞᱵᱟᱨ ᱪᱟᱸᱫᱳ ᱜᱮᱛᱚ ᱦᱟᱱᱟ ᱱᱤᱭᱟᱹ ᱵᱚᱸᱜᱟ ᱵᱩᱨᱩ ᱠᱚ ᱢᱮᱱᱟᱜ ᱟᱠᱟᱟᱜᱼᱟ ᱟᱫᱚ ᱡᱟᱦᱟᱱᱟᱜ ᱠᱟᱹᱢᱤ ᱨᱮᱜᱮ ᱵᱚᱱ ᱟᱬᱜᱳᱱ ᱚᱱᱟᱜᱮ ᱵᱚᱸᱜᱟ ᱵᱩᱨᱩ ᱵᱚᱱ ᱵᱚᱸᱜᱟ ᱵᱩᱨᱩ ᱟᱠᱚᱣᱟ ᱛᱟᱨᱯᱚᱨᱮ ᱟᱵᱚ ᱠᱟᱹᱢᱤ ᱨᱮᱵᱚᱱ ᱟᱬᱜᱚᱱᱟ ᱦᱮᱸᱥᱮ ᱦᱳᱭ ᱡᱮᱢᱚᱱ ᱱᱚᱜᱼᱚᱭ ᱟᱥᱟᱲᱤᱭᱟᱹ ᱵᱚᱸᱜᱟ ᱫᱚ ᱟᱨ ᱤᱭᱟᱹ ᱟᱥᱟᱲ ᱵᱚᱸᱜᱟ ᱵᱚᱱ ᱮᱨ ᱤᱛᱟᱹ ᱢᱟᱱᱮ ᱡᱟᱦᱟᱸ ᱠᱚ ᱞᱟᱹᱭᱟ ᱱᱚᱜ-ᱚᱭ ᱟᱥᱟᱲ ᱵᱚᱸᱜᱟ ᱨᱮᱭᱟᱜ ᱡᱟᱦᱟᱸᱭ ᱠᱟᱹᱢᱤ ᱡᱮ ᱦᱩᱲᱩ ᱨᱚᱦᱚᱭ ᱠᱟᱹᱢᱤ ᱠᱚ ᱡᱟᱛᱮ ᱱᱟᱭᱛᱮ ᱱᱟᱯᱟᱭᱛᱮ ᱥᱟᱜᱩᱱᱚᱜ ᱢᱟ ᱚᱱᱟ ᱤᱭᱟᱹ ᱠᱟ ᱠᱟᱛᱮᱫ ᱱᱚᱣᱟ ᱫᱚ ᱵᱚᱸᱜᱟ ᱵᱩᱨᱩ ᱠᱚᱴᱷᱮᱱ ᱵᱚᱱ ᱤᱭᱟᱹᱭᱟ ᱦᱮᱸᱥᱮ ᱟᱫᱚ ᱚᱱᱟ ᱡᱚᱛᱚᱢ ᱵᱚᱸᱜᱟ ᱵᱩᱨᱩ ᱨᱮᱱᱟᱜ ᱜᱮ ᱡᱟᱦᱟᱸ ᱛᱤᱱᱟᱹᱜ ᱵᱚᱱ ᱢᱟᱱᱟᱶᱟ ᱡᱚᱛᱚ ᱨᱮᱱᱟᱜ ᱜᱮ ᱢᱮᱫ ᱴᱮᱱ ᱛᱟᱸᱛᱯᱚᱨᱡᱚ ᱢᱮᱱᱟᱜ ᱟᱠᱟᱟᱜᱼᱟ
ᱦᱮᱸ
ᱦᱮᱸ ᱥᱮ
ᱟᱪᱷᱟ-ᱪᱷᱟ ᱟᱨ ᱛᱟᱦᱞᱮ ᱵᱩᱨᱩ ᱵᱚᱸᱜᱟ ᱠᱚᱯᱮ ᱵᱩᱨᱩ ᱠᱚᱫᱚ ᱵᱟᱹᱱᱩᱜᱼᱟ ᱟᱯᱮ ᱥᱮᱫ ᱫᱚ ᱚᱱᱠᱟ?
ᱵᱟᱝ ᱜᱮ ᱵᱩᱨᱩ ᱫᱚ ᱵᱟᱹᱱᱩᱜᱼᱟ
ᱵᱩᱨᱩ ᱵᱚᱸᱜᱟ ᱵᱟᱝᱯᱮ ᱪᱟᱞᱟᱣ ᱟᱠᱟᱜᱼᱟ
ᱵᱩᱨᱩ ᱵᱚᱸᱜᱟ ᱫᱚ ᱵᱟᱝᱜᱮ ᱵᱟᱞᱮ ᱪᱟᱞᱟᱣ ᱵᱟᱲᱟ ᱟᱠᱟᱱᱟ
ᱟᱸᱡᱚᱢ ᱵᱟᱲᱟ ᱟᱠᱟᱫ ᱜᱮᱭᱟ ᱥᱮ ᱵᱩᱨᱩ ᱵᱚᱸᱜᱟ
ᱦᱮᱸ ᱟᱸᱡᱚᱢ ᱵᱟᱲᱟ ᱱᱮᱛᱟᱨ ᱱᱮᱛᱟᱨ ᱜᱮ ᱦᱚᱭᱛᱳ ᱦᱩᱭᱮᱱᱟ ᱡᱟᱹᱱᱤᱡ
ᱦᱮᱸᱜ-ᱮ ᱛᱚ ᱥᱚᱱᱤᱵᱟᱨ ᱨᱮ ᱯᱟᱸᱪ ᱛᱟᱨᱤᱠᱷ ᱪᱟᱨ ᱛᱟᱨᱤᱠᱷ ᱯᱟᱸᱪ ᱛᱟᱨᱤᱠᱷ ᱦᱩᱭᱱᱟ
ᱚ ᱯᱟᱨᱚᱢᱮᱱᱟ ᱵᱟᱝ
ᱦᱮᱸ ᱯᱟᱨᱚᱢᱮᱱᱟ᱾
ᱵᱟᱝᱞᱮ ᱪᱟᱞᱟᱣ ᱵᱟᱲᱟ ᱠᱟᱱ ᱜᱮᱭᱟ
ᱟᱫᱚ ᱥᱳᱥᱟᱞ ᱢᱤᱰᱤᱭᱟ ᱢᱟᱫᱽᱫᱷᱚᱢ ᱛᱮ ᱵᱟᱝ ᱯᱮ ᱧᱮᱞ ᱵᱟᱲᱟ ᱠᱟᱫᱟ ᱡᱮ ᱪᱮ ᱵᱩᱨᱩ ᱵᱚᱸᱜᱟ ᱪᱮᱫ ᱞᱮᱠᱟ ᱦᱩᱭᱩᱜᱼᱟ? ᱪᱮᱫᱠᱟ ᱦᱚᱲ ᱠᱚ ᱡᱟᱮᱨᱟᱜ-ᱟ?
ᱥᱳᱥᱟᱞ ᱢᱤᱰᱤᱭᱟ ᱤᱭᱟᱹ ᱛᱮᱜᱮ ᱧᱮᱞ ᱦᱩᱭᱩ ᱠᱟᱱᱟ ᱦᱚᱲᱢᱟ ᱰᱷᱮᱨ ᱜᱮᱠᱚ ᱡᱟᱨᱣᱟᱜ ᱜᱮᱭᱟ
ᱦᱮᱸ
ᱦᱮᱸᱻ ᱛᱟᱦᱞᱮ ᱩᱸ, ᱪᱮᱫ ᱠᱚ ᱢᱮᱱᱟ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱛᱚ ᱵᱟᱝ
ᱦᱮᱸ ᱚᱲᱟᱜ ᱠᱚᱨᱮᱜᱮ
ᱟᱯᱮ ᱥᱮᱫ ᱛᱟᱞᱦᱮ ᱚᱝᱠᱟ ᱯᱟᱛᱟ ᱠᱚ ᱵᱟᱝ ᱦᱩᱭ ᱵᱟᱲᱟᱜ ᱜᱮᱭᱟ ᱱᱤᱭᱟᱹ ᱚᱠᱛᱚ ᱠᱚᱨᱮ
ᱱᱤᱭᱟᱹ ᱚᱠᱛᱚ ᱫᱚ ᱚᱝᱠᱟ ᱫᱚ ᱵᱟᱝ ᱦᱩᱭᱩᱜᱼᱟ ᱪᱷᱟᱛᱟ ᱯᱟᱛᱟ ᱦᱩᱭᱩᱜᱼᱟ ᱦᱟᱸᱜ ᱚᱱᱟ ᱮᱸᱫᱮ ᱨᱮ ᱮᱸᱫᱮᱸ ᱯᱟᱛᱟ ᱦᱩᱭᱩᱜᱼᱟ ᱛᱚ ᱩᱱ ᱥᱚᱢᱚᱭ ᱚᱱᱟ ᱪᱷᱟᱛᱟ ᱦᱩᱭᱩᱜᱼᱟ
ᱟᱪᱪᱷᱟ ᱮᱸᱫᱮ ᱫᱚ ᱨᱮ ᱥᱟᱱ ᱵᱚᱸᱜᱟ ᱡᱟᱹᱱᱤᱡ ᱦᱩᱭᱩᱜᱼᱟ ᱵᱟᱝ, ᱥᱟᱱ ᱵᱚᱸᱜᱟ
ᱦᱮᱸ
ᱚᱸᱰᱮ ᱚᱱᱟᱜᱮ ᱟᱯᱮ ᱮᱞᱟᱠᱟ ᱠᱚᱨᱮᱱᱟᱜ ᱫᱚ ᱟᱹᱰᱤ ᱢᱟᱨᱟᱝ ᱯᱟᱛᱟ ᱠᱟᱱᱟ ᱥᱮ ᱪᱮᱫ ᱞᱮᱠᱟ
ᱦᱮᱸᱛᱚ ᱛᱟ ᱟᱹᱰᱤ ᱢᱟᱨᱟᱝ ᱫᱚ ᱵᱟᱝ ᱨᱮᱦᱚᱸ ᱢᱟᱱᱮ
ᱡᱟᱹᱥᱛᱤ ᱦᱚᱲ ᱠᱚ ᱡᱟᱣᱨᱟᱜ ᱜᱮᱭᱟ
ᱦᱳᱭ ᱡᱟᱨᱣᱟᱜ ᱜᱮᱭᱟ ᱠᱚ ᱢᱤᱫᱴᱮᱱ ᱧᱩᱛᱩᱢᱟᱱ ᱯᱟᱛ ᱛᱟ ᱠᱟᱱ ᱜᱮᱭᱟ ᱟᱨᱠᱤ ᱱᱚᱣᱟ ᱠᱚᱨᱮ ᱫᱚ ᱡᱚᱛᱚ ᱜᱮᱠᱚ ᱵᱟᱲᱟᱭᱟ ᱡᱮ ᱦᱩᱭᱩᱜᱼᱟ
ᱮᱸᱫᱮᱸ ᱯᱟᱛᱟ ᱣᱟᱝ
ᱦᱮᱸ
ᱟᱞᱮ ᱫᱚ ᱟᱸᱡᱚᱢ ᱵᱟᱲᱟ ᱠᱟᱜᱼᱟ ᱞᱮᱛᱚ ᱟᱫᱚ ᱪᱟᱞᱟᱣ ᱵᱟᱲᱟ ᱢᱟᱛᱚ ᱵᱟᱝ ᱦᱩᱭ ᱟᱠᱟᱱᱟ
ᱦᱮᱸ ᱦᱳᱭ ᱛᱚ
ᱟᱪᱷᱟ ᱛᱟᱦᱚᱞᱮ ᱥᱚᱨᱦᱟᱭ ᱠᱚᱫᱚ ᱯᱮ ᱢᱟᱱᱟᱣ ᱜᱮᱭᱟ ᱥᱮ ᱪᱮᱫ ᱞᱮᱠᱟ?.
ᱢᱟᱱᱟᱣ ᱜᱮᱭᱟ ᱞᱮ
ᱟᱪᱪᱷᱟ ᱥᱚᱨᱦᱟᱭ ᱨᱮᱫᱚ ᱛᱟᱦᱚᱞᱮ ᱡᱟᱦᱟᱸᱭ ᱠᱚ ᱞᱟᱹᱭ ᱜᱮᱭᱟ ᱥᱟᱲᱯᱟ ᱮᱱᱮᱡ ᱥᱟᱲᱯᱟ ᱮᱱᱮᱡ ᱜᱮᱭᱟᱯᱮ ᱮᱱᱮᱡ ᱜᱮᱟᱭ ᱥᱮ ᱠᱲᱩᱤ
ᱵᱟᱝ ᱟᱞᱮ ᱥᱮᱱ ᱫᱚ ᱚᱱᱟ ᱮᱱᱮᱡ ᱫᱚ ᱵᱟᱹᱱᱩᱜᱼᱟ
ᱵᱟᱹᱱᱩᱜ ᱟᱠᱟᱫᱟ ᱵᱟ ᱟᱫᱚ ᱥᱚᱨᱦᱟᱭ ᱨᱮᱫᱚ ᱠᱚ ᱞᱟᱹᱭᱟ ᱡᱮ ᱠᱩᱲᱤ ᱜᱤᱫᱽᱨᱟᱹ ᱫᱚ ᱥᱩᱢᱩᱝ ᱠᱩᱲᱤ ᱜᱤᱫᱽᱨᱟᱹ ᱥᱩᱢᱩᱝ ᱛᱮᱜᱮ ᱥᱟᱲᱯᱟ ᱠᱚ ᱮᱱᱮᱡᱼᱟ ᱟᱨ ᱟᱯᱮ ᱥᱮᱫ ᱫᱚ ᱛᱟᱦᱚᱞᱮ ᱚᱱᱟ ᱪᱚᱞ ᱫᱚ ᱵᱟᱹᱱᱩᱜ ᱟᱠᱟᱫᱼᱟ ᱵᱟ
ᱵᱟᱹᱱᱩᱜ ᱟᱠᱟᱫᱟ
ᱟᱪᱪᱷᱟ ᱟᱯᱮ ᱟᱲᱮᱯᱟᱥᱮ ᱠᱚᱨᱮ ᱦᱚᱸ ᱵᱟᱹᱱᱩᱜ ᱠᱟᱜ ᱥᱮ ᱥᱮ ᱟᱯᱮ ᱴᱷᱮᱱ ᱜᱮ ᱵᱟᱹᱱᱩᱜ ᱟᱠᱟᱜᱼᱟ
ᱟᱞᱮ ᱱᱚᱣᱟ ᱥᱩᱨ ᱥᱩᱯᱩᱨ ᱠᱚᱨᱮ ᱦᱚᱸ ᱵᱟᱝ ᱞᱤᱧ ᱟᱸᱡᱚᱢ ᱟᱠᱟᱫᱟ ᱚᱱᱠᱟ ᱫᱚ
ᱢᱮᱱᱟᱜ ᱨᱮᱦᱚᱸ ᱦᱚᱭᱛᱳ ᱵᱟᱠᱚ ᱮᱱᱮᱡ ᱵᱟᱲᱟᱭ ᱜᱮᱭᱟ ᱵᱟᱠ
ᱦᱮᱸ ᱟᱫᱚ ᱦᱟᱯᱲᱟᱢ ᱠᱚ ᱢᱟᱱᱮ ᱦᱚᱭᱛᱳ ᱡᱟᱦᱟᱸᱭ ᱵᱚᱭᱚᱥᱠᱚ ᱩᱱᱠᱩ ᱵᱟᱝᱠᱚ ᱵᱟᱲᱟᱭ ᱠᱟᱜᱼᱟ ᱦᱮᱸ ᱥᱮ ᱥᱮ ᱵᱟᱠᱚ ᱤᱭᱟᱹ ᱟᱠᱟᱫ ᱛᱮ ᱠᱳᱱᱳ ᱠᱟᱨᱚᱱ ᱛᱮ ᱵᱟᱝ ᱠᱚ ᱤᱭᱟᱹ ᱦᱮᱸ ᱥᱮ
ᱦᱮᱸ
ᱟᱪᱪᱷᱟ ᱛᱟᱦᱚᱞᱮ ᱚᱠᱛᱚ ᱠᱚ ᱵᱟᱝ ᱦᱩᱭ ᱡᱟᱣᱨᱟᱭᱮᱱᱟ ᱦᱮᱸ ᱥᱮ ᱟᱫᱚᱻ ᱠᱟᱛᱷᱟ ᱫᱚ ᱱᱤᱱᱟᱹᱜ ᱫᱷᱟᱹᱨᱤᱡ ᱜᱮ ᱠᱟᱛᱷᱟ ᱫᱚ ᱤᱧᱟᱹᱜ ᱫᱷᱟᱨᱤᱜ ᱜᱮ ᱡᱮᱞᱮᱧ ᱤᱫᱤ ᱦᱩᱭᱩᱜᱼᱟ ᱟᱨ ᱛᱟᱭᱚᱢ ᱫᱟᱨᱟᱢ ᱦᱟᱸᱜ ᱱᱟᱜ ᱠᱷᱟᱱ ᱧᱟᱯᱟᱢ ᱦᱩᱭᱩᱜ ᱟ ᱦᱩᱭᱩᱜᱼᱟ, ᱦᱮᱸ ᱥᱮ ᱪᱮᱫ ᱞᱮᱠᱟ?
ᱦᱳᱭ ᱛᱚ
ᱦᱮᱸ ᱛᱟᱦᱚᱞᱮ ᱟᱞᱤᱧ ᱯᱟᱦᱴᱟ ᱠᱷᱚᱱᱟᱜ ᱡᱚᱦᱟᱨ ᱜᱮ᱾
ᱦᱳᱭ ᱡᱚᱦᱟᱨ